ᱦᱩᱭ ᱟᱸᱡᱚᱢᱚᱜ ᱠᱟᱱᱟ
ᱟᱪᱪᱷᱟ ᱪᱮᱫ ᱪᱤᱠ ᱵᱟᱲᱟ ᱦᱩᱭᱩᱜ ᱠᱟᱱᱟ ᱛᱟᱞᱦᱮ?
ᱩᱸ ᱪᱮᱫ ᱜᱮ ᱵᱟᱝ ᱫᱩᱲᱩᱵ ᱵᱟᱲᱟ ᱦᱩᱭᱩ ᱟᱠᱟᱱᱟ ᱫᱟᱠᱟ ᱡᱚᱢ ᱵᱟᱲᱟ ᱠᱟᱛᱮᱫ ᱦᱩᱸ ᱪᱮᱫ ᱪᱤ ᱦᱳᱭ ᱪᱮᱫᱮᱢ ᱪᱤᱠᱟᱹᱭᱮᱫᱟ ᱟᱢ?
ᱟᱢ ᱵᱟᱯᱞᱟ ᱚᱲᱟᱜ ᱥᱮᱫ ᱪᱟᱞᱟᱣ ᱦᱩᱭ ᱞᱮᱱᱟ ᱠᱟᱹᱴᱤᱡ ᱨᱩᱣᱟᱹᱲ ᱦᱩᱭᱩᱜ ᱠᱟᱱᱟ ᱛᱚ
ᱟᱪᱪᱷᱟ ᱵᱮᱥ ᱵᱟᱲᱟ ᱜᱮᱭᱟᱢ?
ᱦᱮᱸ ᱱᱤᱭᱟᱹ ᱟᱹᱲᱤ ᱫᱚ ᱵᱮᱥ ᱜᱮ, ᱟᱢ ᱜᱮ ᱪᱮᱫᱠᱟ?
ᱚ ᱤᱧ ᱦᱚᱸ ᱵᱮᱥ ᱵᱟᱲᱟ ᱜᱮᱧ
ᱟᱪᱪᱷᱟ
ᱦᱩᱸ
ᱵᱷᱟᱠ ᱜᱮ ᱥᱟᱞᱟ ᱫᱟᱜ ᱮᱫᱟᱭ ᱥᱮ ᱵᱟᱝ ᱚᱱᱛᱮ
ᱫᱟᱜ ᱠᱚᱫᱚ ᱦᱚᱞᱟ ᱢᱟᱫᱷᱮᱨ ᱨᱮ ᱫᱟᱜ ᱵᱟᱲᱟ ᱞᱮᱫᱟ ᱛᱮᱦᱮᱧ ᱜᱟᱯᱟ ᱫᱚ ᱟᱫᱚ ᱦᱟᱸᱜ ᱵᱟᱭ ᱫᱟᱜ ᱟᱠᱟᱫᱟ ᱥᱤᱛᱩᱝ ᱟᱹᱰᱤ ᱥᱤᱛᱩᱝ ᱮᱫᱟ ᱱᱚᱛᱮ ᱚᱱᱛᱮ ᱫᱟᱜ ᱵᱟᱲᱟ ᱞᱮᱫᱟ?
ᱦᱮᱸ ᱫᱟᱜ ᱫᱚ ᱫᱟᱜ ᱵᱟᱲᱟ ᱠᱮᱫᱟ ᱵᱟᱨ ᱥᱤᱧ ᱞᱟᱦᱟ ᱠᱤ ᱚᱱᱟ ᱯᱚᱨᱮ ᱫᱚ ᱟᱫᱚ ᱵᱟᱝ ᱮ ᱫᱟᱜ ᱟᱠᱟᱫᱟᱭ, ᱥᱤᱛᱩᱝ ᱞᱮᱫ ᱛᱟᱦᱮᱸᱫ ᱟᱹᱰᱤ ᱡᱩᱨ ᱜᱚᱨᱚᱢ ᱡᱟ ᱵᱩᱡᱷᱟᱹᱜ ᱠᱟᱱᱟ
ᱦᱳᱭ ᱦᱳᱭ ᱟᱹᱰᱤ ᱥᱤᱛᱩᱝ ᱵᱟᱝ ᱛᱮᱠᱤᱱ ᱠᱟᱱᱟ ᱚᱲᱟᱜ ᱵᱷᱤᱛᱨᱤ ᱠᱚᱨᱮ ᱵᱟᱝ ᱛᱟᱦᱮᱸᱱ ᱠᱟᱱᱟ ᱟᱹᱰᱤ ᱡᱩᱨ ᱜᱚᱨᱚᱢ ᱠᱟᱱᱟ
ᱦᱮᱸ ᱟᱨ ᱦᱚᱭ ᱦᱚᱸ ᱵᱟᱭ ᱦᱚᱭ ᱫᱟ ᱛᱮᱦᱮᱧ ᱱᱤᱛᱚᱜ ᱟᱹᱭᱩᱵ ᱟᱠᱟᱱ ᱨᱮᱦᱚᱸ ᱠᱟᱹᱴᱤᱡ ᱦᱚᱭ ᱦᱚᱸ ᱵᱟᱭ ᱦᱚᱭ ᱫᱟ ᱵᱟᱭᱨᱮ ᱥᱮᱫ ᱨᱮ ᱢᱮᱱᱟᱜ ᱞᱮᱭᱟ
ᱦᱮᱸ ᱵᱟᱭᱨᱮ ᱨᱮᱜᱮ ᱤᱧᱦᱧ ᱛᱩᱫ ᱟᱠᱟᱱᱟ ᱵᱟᱭ ᱦᱩᱭ ᱵᱟᱲᱟᱭᱮᱫᱟ ᱛᱚ ᱚᱱᱠᱟ ᱵᱟᱭᱨᱮ ᱥᱮᱫ ᱨᱮ ᱛᱩᱫ ᱦᱩᱭ ᱟᱠᱟᱱᱟ ᱦᱩᱸ
ᱟᱛᱟᱞᱦᱮ ᱚᱲᱟᱜ ᱠᱚᱨᱮ ᱫᱚ ᱪᱮᱫ ᱠᱟ ᱪᱮᱫ ᱠᱟ ᱮᱱᱟᱜ ᱠᱚᱣᱟ?
ᱚᱲᱟᱜ ᱠᱚᱨᱮᱦᱚᱸ ᱢᱚᱸᱡᱽ ᱵᱟᱲᱟ ᱜᱮ ᱢᱮᱱᱟᱜ ᱟᱠᱟᱜ ᱠᱚᱣᱟ᱾ ᱚ ᱟᱯᱮ ᱨᱤᱱ ᱠᱷᱟᱜ ᱵᱮᱥ ᱵᱟᱲᱟ ᱜᱮᱭᱟ ᱠᱚ
ᱦᱮᱸ ᱵᱮᱥ ᱵᱟᱷᱟᱲᱟ ᱜᱮ ᱚᱱᱠᱟ ᱱᱤᱭᱟᱹ ᱜᱟᱹᱲᱤ ᱫᱚ
ᱩᱸᱻ ᱦᱩᱸ
ᱟᱨ ᱛᱚᱞᱟ ᱠᱚᱫᱚ ᱜᱤᱰᱤ ᱦᱩᱭ ᱠᱮᱫᱟᱯᱮ
ᱦᱳᱭ ᱜᱤᱰᱤ ᱦᱩᱭ ᱟᱠᱟᱱᱟ ᱢᱤᱫ ᱵᱟᱨᱭᱟ ᱜᱤᱰᱤ ᱟᱠᱟᱱᱟ ᱡᱚᱛᱚ ᱫᱚ ᱟᱣᱨᱤ ᱜᱤᱰᱤ ᱪᱟᱵᱟ ᱦᱩᱭᱩᱜᱼᱟ ᱫᱟᱜ ᱠᱷᱟᱹᱛᱤᱨ ᱛᱮ
ᱟᱹᱣᱨᱤ ᱜᱤᱰᱤ ᱦᱩᱭᱩᱜ ᱟᱯᱮ ᱥᱮᱫ ᱯᱮ ᱜᱤᱰᱤ ᱠᱮᱫᱟ
ᱦᱮᱸ ᱜᱤᱲᱟᱹ ᱦᱩᱭ ᱠᱟᱱᱟ ᱡᱟᱱᱟᱢ ᱠᱟᱱᱟ ᱢᱟᱨᱟᱝ ᱢᱟᱨᱟᱝ ᱜᱮ ᱢᱟᱱᱮ ᱟᱞᱮ ᱫᱚ ᱚᱱᱮ ᱫᱟᱜ ᱞᱟᱦᱟ ᱨᱮᱞᱮ ᱜᱤᱲᱤ ᱞᱮᱫᱟ ᱛᱚ ᱫᱤᱭᱮ ᱛᱟᱨᱯᱚᱨ ᱫᱟᱜ ᱧᱟᱢ ᱠᱮᱫᱟᱭ ᱟᱫᱚ ᱟᱹᱰᱤ ᱞᱚᱜᱚᱱ ᱜᱮ ᱦᱟᱨᱟ ᱟᱠᱟᱱᱟ
ᱟᱪᱪᱷᱟ ᱨᱚᱦᱚᱭ ᱠᱚᱫᱚ ᱛᱚᱵᱮ ᱟᱣᱨᱤ ᱦᱟᱸᱜ ᱯᱮ ᱫᱷᱩᱨᱟᱹᱜᱼᱟ
ᱟᱹᱣᱨᱤ ᱟᱹᱣᱨᱤ ᱩᱱᱟᱹᱜ ᱢᱟᱱᱮ ᱨᱚᱦᱚᱭ ᱜᱟᱱ ᱞᱮᱠᱟ ᱫᱚ ᱟᱣᱨᱤ ᱦᱟᱨᱟᱜ-ᱟ
ᱟᱪᱪᱷᱟ ᱢᱮ ᱢᱤᱫ ᱫᱷᱟᱣ ᱵᱟᱝ ᱵᱟᱝ ᱱᱚᱛᱮ ᱦᱚᱸ ᱟᱹᱨᱤ ᱢᱟᱱᱮ ᱟᱞᱮᱥᱮᱫ ᱫᱚ ᱚᱢᱚᱱ ᱜᱮ ᱟᱹᱣᱨᱤ ᱚᱢᱚᱱᱚᱜ-ᱟ ᱦᱮᱸᱜ- ᱮᱸᱻ ᱮᱨ ᱦᱩᱭ ᱟᱠᱟᱱᱟ
ᱟᱪᱪᱷᱟ ᱦᱮᱸ
ᱟᱯᱮ ᱥᱮᱫ ᱫᱚ ᱢᱟᱱᱮ ᱢᱤᱫ ᱫᱷᱟᱣ ᱜᱮᱠᱚ ᱪᱟᱥ ᱥᱮ ᱵᱟᱨ ᱫᱷᱟᱣ ᱜᱟᱱ ᱠᱚ ᱪᱟᱥᱼᱟ ᱢᱟᱱᱮ ᱢᱤᱫ ᱫᱷᱟᱣ ᱜᱮ ᱠᱚ ᱪᱟᱥᱟ ᱦᱩᱭ
ᱵᱟᱝ-ᱟ ᱟᱞᱮ ᱱᱚᱱᱛᱮ ᱫᱚ ᱵᱟᱨ ᱫᱷᱟᱣ
ᱚ ᱟᱪᱪᱷᱟ
ᱟᱯᱮ ᱚᱱᱛᱮ?
ᱱᱚᱛᱮ ᱫᱚ ᱟᱞᱮ ᱥᱮᱫ ᱫᱚ ᱢᱤᱫ ᱫᱷᱟᱣ ᱜᱮᱞᱮ ᱪᱟᱥᱟ᱾
ᱟᱪᱪᱷᱟ ᱪᱮᱫ ᱫᱟᱜ ᱵᱷᱚᱨᱥᱟ ᱯᱮ ᱪᱟᱥ ᱜᱮᱭᱟ ᱟᱯᱮ ᱚᱱᱛᱮ ᱫᱚ?
ᱫᱟᱜ ᱫᱚ ᱟᱞᱮ ᱫᱚ ᱱᱚᱣᱟ ᱥᱮᱨᱢᱟ ᱡᱟᱹᱲᱤ ᱵᱷᱚᱨᱥᱟ ᱜᱮ ᱡᱩᱫᱤ ᱡᱟᱹᱲᱤ ᱠᱮᱫ ᱠᱷᱟᱡ ᱫᱚ᱾ ᱨᱚᱦᱚᱭ ᱦᱩᱭᱱᱟ ᱟᱨ ᱵᱟᱠᱷᱟᱱ ᱫᱚ ᱵᱟᱝ ᱪᱟᱥ ᱟᱞᱮ ᱥᱮᱫ ᱫᱚ ᱵᱟᱝ ᱦᱩᱭᱩᱜᱼᱟ ᱦᱩᱱᱟᱝ᱾
ᱟᱪᱪᱷᱟ ᱠᱮᱱᱟᱞ ᱠᱮᱱᱟᱞ ᱠᱚ ᱠᱮᱱᱮᱞ ᱠᱚ, ᱜᱟᱰᱟ ᱠᱚ, ᱵᱟᱸᱛ ᱠᱚ
ᱵᱟᱸᱛ ᱠᱚ ᱢᱮᱱᱟᱜ ᱟᱠᱟᱫᱟ ᱢᱮᱱᱟᱜ ᱫᱚ ᱟᱫᱚ ᱚᱱᱠᱟ ᱮᱴᱟᱜ ᱦᱚᱲ ᱠᱚᱣᱟᱜ ᱠᱟᱱᱟ ᱵᱟᱝ ᱠᱚ ᱮᱭᱟᱹ ᱪᱚᱣᱟ ᱜᱟᱰᱟ ᱠᱚ ᱠᱮᱱᱮᱞ ᱠᱚ ᱫᱚ ᱵᱟᱹᱱᱩᱜ ᱟᱠᱟᱫᱟ᱾
ᱦᱩᱸ
ᱟᱯᱮ ᱫᱚ ᱠᱮᱱᱮᱞ ᱠᱚᱛᱮ ᱯᱮ ᱨᱚᱦᱚᱭ ᱛᱟᱦᱮᱱᱟ?
ᱦᱮᱸ ᱠᱮᱱᱮᱞ ᱢᱮᱱᱟᱜᱼᱟ ᱱᱚᱛᱮ ᱫᱚ ᱠᱮᱱᱮᱞ ᱫᱚ ᱚᱱᱟ ᱵᱚᱨᱥᱟ ᱥᱟᱨᱮ ᱯᱮ ᱫᱷᱟᱣ ᱠᱚ ᱚᱲᱟᱜᱟ ᱯᱮ ᱫᱷᱟᱣ ᱯᱩᱱ ᱫᱷᱟᱣ ᱠᱳ ᱚᱲᱟᱜᱟ
ᱟᱪᱪᱷᱟ ᱪᱮᱫ ᱠᱚ ᱯᱮ ᱪᱟᱥ ᱜᱮᱭᱟ?
ᱱᱚᱱᱛᱮ ᱫᱚ ᱢᱟᱱᱮ ᱛᱩᱲᱤ ᱠᱚ ᱠᱷᱚᱥᱞᱟ ᱠᱚ ᱟᱹᱞᱩ ᱠᱚ ᱦᱩᱭᱩᱜ ᱜᱮᱭᱟ᱾ ᱛᱚᱨᱢᱩᱡᱽ ᱠᱚ ᱠᱚ ᱨᱚᱦᱚᱭ ᱜᱮᱭᱟ?
ᱚᱸ ᱟᱪᱪᱷᱟ
ᱜᱩᱦᱩᱢ ᱫᱚ ᱩᱱᱟᱹᱜ ᱫᱚ ᱵᱟᱠᱚ ᱨᱚᱦᱚᱭ ᱜᱮᱭᱟ ᱜᱩᱦᱩᱢ ᱫᱚ᱾
ᱦᱩᱸ ᱟᱞᱮ ᱥᱮᱫ ᱫᱚ ᱠᱷᱟᱹᱞᱤ ᱱᱚᱛᱮ ᱫᱚ ᱦᱩᱲᱩᱜ ᱜᱮ ᱟᱨ ᱚᱱᱟ ᱥᱚᱵᱡᱤ ᱠᱚ ᱚᱱᱟ ᱚᱱᱟ ᱠᱚ ᱜᱮ ᱛᱷᱚᱲᱟ ᱨᱚᱦᱚᱭ ᱵᱟᱲᱟᱭ ᱦᱩᱭᱩᱜᱼᱟ ᱠᱟᱞᱞᱟ ᱥᱮ ᱡᱷᱤᱸᱜᱟᱹ
ᱤᱱᱟᱹ ᱠᱚᱜᱮ ᱨᱚᱦᱚᱭ ᱵᱟᱲᱟ ᱠᱚ ᱦᱩᱭᱩᱜᱼᱟ᱾ ᱫᱟᱜ ᱦᱮᱸ ᱦᱩᱭ ᱫᱚ ᱦᱩᱭᱩᱜ ᱜᱮᱭᱟ ᱟᱱᱮ ᱫᱟᱜ ᱟᱱᱟᱴ ᱠᱷᱟᱹᱛᱤᱨ ᱜᱮ ᱩᱱᱟᱹᱜ ᱵᱟᱝ ᱦᱩᱭᱩᱜ ᱛᱟᱦᱮᱸᱱᱟ᱾ ᱫᱟᱜ ᱡᱟᱹᱲᱤ ᱫᱟᱜ ᱡᱟᱹᱲᱤ ᱞᱮᱠᱷᱟᱡ ᱫᱚ ᱵᱷᱟᱜᱤ ᱜᱮ ᱦᱩᱭᱩᱜᱼᱟ ᱦᱳᱭ ᱫᱚ
ᱦᱮᱸ
ᱦᱮᱸ
ᱚᱱᱟ ᱫᱚ ᱢᱟᱱᱮ ᱚᱲᱟᱜ ᱛᱮ ᱡᱚᱢ ᱞᱟᱹᱜᱤᱫ ᱜᱮ ?
ᱮᱸ ᱚᱲᱟᱜ ᱨᱮ ᱡᱚᱢ ᱞᱟᱹᱜᱤᱫ ᱜᱮ ᱟᱠᱷᱨᱤᱧ ᱞᱟᱹᱜᱤᱫ ᱫᱚ ᱚᱱᱠᱟ ᱫᱚ ᱵᱟᱝ ᱦᱳᱭᱳᱜ-ᱟ ᱟᱞᱮ ᱥᱮᱫ ᱫᱚ ᱪᱟᱥ ᱫᱚ᱾
ᱦᱮᱸᱻ
ᱫᱟᱜ ᱦᱚᱸ ᱫᱟᱜ ᱦᱚᱸ ᱡᱮᱢᱚᱱ ᱟᱹᱰᱤ ᱛᱟᱭᱚᱢ ᱛᱮ ᱫᱟᱜ ᱮᱫᱟ ᱮᱠᱷᱚᱱ ᱦᱚᱸ ᱟᱹᱣᱨᱤ ᱫᱟᱜ ᱡᱟᱹᱲᱤᱭᱟ
ᱦᱮᱸ
ᱦᱩᱸ
ᱟᱠᱷᱨᱤᱧ ᱞᱟᱹᱜᱤᱫ ᱫᱚ ᱛᱟᱦᱚᱞᱮ ᱵᱟᱝ ᱯᱮ ᱨᱚᱦᱚᱭ ᱜᱮᱭᱟ?
ᱵᱟᱝ ᱵᱟᱝ
ᱦᱮᱸ ᱦᱮᱸ ᱟᱫᱚ ᱯᱚᱨᱚᱵᱽ ᱠᱚ ᱪᱮᱫᱠᱟ ᱯᱟᱨᱚᱢᱱᱟ ᱛᱟᱞᱦᱮ?
ᱯᱚᱨᱚᱵᱽ ᱠᱚ ᱯᱟᱨᱚᱢ ᱵᱟᱲᱟᱭ ᱮᱱ ᱜᱮᱭᱟ ᱵᱷᱟᱹᱜᱤ ᱜᱮ, ᱯᱚᱨᱚᱵᱽ ᱚᱱᱛᱮ ᱟᱯᱮ ᱥᱮᱫ ᱦᱩᱭ ᱵᱟᱲᱟᱭᱮᱱ ᱜᱮᱭᱟ ᱯᱚᱨᱚᱵᱽ ᱠᱚ?
ᱦᱮᱸ ᱦᱳᱭ ᱫᱚ ᱦᱩᱭᱱᱟ ᱵᱷᱟᱜᱽ ᱦᱮᱸ
ᱪᱮᱜ ᱯᱚᱨᱚᱵᱽ ᱠᱚ ᱦᱩᱭᱱᱟ?
ᱵᱚᱨᱚᱵ ᱵᱚᱞᱛᱮ ᱚᱱᱮ ᱪᱤᱠᱟ ᱚᱱᱮ ᱯᱚᱨᱚᱵᱽ ᱮᱱᱮᱡ ᱠᱚᱜᱮ ᱦᱩᱭᱩᱜᱼᱟ, ᱚᱱᱮ ᱠᱟᱱᱴᱷᱟᱲ ᱯᱚᱨᱚᱵ ᱩᱯᱚᱞᱚᱠᱠᱷᱮ ᱠᱟᱱᱴᱷᱟᱲ ᱢᱟᱱᱮ ᱟᱢᱵᱟ ᱵᱩᱛᱤ ᱩᱯᱚᱞᱚᱠᱠᱷᱚᱮ ᱦᱩᱭᱩᱜ ᱜᱮᱭᱟ ᱾
ᱦᱳᱭ ᱦᱳᱭ
ᱚᱱᱟᱜᱮ ᱦᱩᱭᱱᱟ ᱟᱨᱠᱤ
ᱩᱸ ᱦᱩᱸ ᱵᱷᱟᱹᱜᱤ ᱜᱮ ᱡᱚᱢ ᱵᱟᱲᱟ ᱵᱷᱟᱜᱤ ᱜᱮ ᱠᱟᱱᱴᱷᱟᱲ ᱵᱤᱞᱮ ᱠᱚ ᱡᱚᱢ ᱵᱟᱲᱟ ᱦᱩᱭᱮᱱᱟ
ᱦᱮᱸ ᱠᱟᱱᱴᱷᱟᱲ ᱵᱤᱞᱤ ᱠᱚ ᱯᱤᱴᱷᱟᱹ ᱵᱟᱲᱟ ᱦᱩᱭᱱᱟ ᱟᱹᱭᱩᱵ ᱵᱮᱲᱟ
ᱦᱩᱸ ᱟᱞᱮᱥᱮᱫ ᱫᱚ ᱚᱝᱠᱟ ᱫᱚ ᱩᱱᱟᱹᱜ ᱫᱚ ᱵᱟᱝᱠᱚ ᱢᱟᱱᱟᱣᱟ ᱟᱞᱮᱥᱮᱫ ᱫᱚ ᱠᱷᱟᱹᱞᱤ ᱚᱱᱟ ᱡᱚ ᱵᱤᱞᱤ ᱜᱮ ᱡᱚᱢ ᱦᱩᱭᱩᱜᱼᱟ ᱠᱟᱱᱴᱷᱟᱲ ᱵᱤᱞᱤ ᱩᱞ ᱵᱤᱞᱤ ᱠᱟᱱ ᱠᱷᱤᱡᱩᱨ ᱵᱤᱞᱤ ᱠᱟᱱ ᱛᱟᱞᱮ ᱵᱤᱞᱤ ᱠᱟᱱ ᱛᱟᱞᱮ ᱠᱚ ᱤᱱᱟᱹ ᱠᱚᱜᱮ ᱟᱞᱮ ᱥᱮᱫ ᱫᱚ ᱚᱝᱠᱟ ᱯᱤᱴᱷᱟᱹ ᱠᱚ ᱟᱛᱮᱜ ᱫᱚ ᱵᱟᱝ
ᱵᱟᱝᱠᱚ ᱯᱤᱴᱷᱟᱹᱭ ᱜᱮᱭᱟ ᱱᱚᱛᱮ ᱫᱚ
ᱵᱟᱝ ᱵᱟᱝ
ᱛᱟᱦᱞᱮ ᱴᱷᱤᱠᱟ ᱢᱟᱱᱟ ᱜᱮᱭᱟ ᱱᱚᱛᱮ ᱫᱚ
ᱪᱮᱜ
ᱪᱮᱜ ᱠᱟ ᱠᱚ ᱢᱟᱱᱟᱣ ᱜᱮᱭᱟ ᱟᱢᱵᱟᱵᱚᱛᱤ ᱩᱱᱟᱹᱜ ᱴᱟ ᱢᱟᱱᱮ ᱪᱮᱠᱟ ᱡᱟᱠ ᱡᱚᱢᱚᱠ
ᱵᱟᱝ ᱵᱟᱝ ᱱᱚᱛᱮ ᱫᱚ ᱡᱟᱝ ᱡᱚᱢᱚᱠ ᱫᱚ ᱚᱝᱠᱟ ᱫᱚ ᱵᱟᱝ ᱦᱩᱭᱩᱜᱼᱟ ᱛᱚ ᱚᱱᱟ ᱱᱟᱥᱤᱭᱟᱜ ᱵᱟᱝ ᱵᱟᱝ ᱱᱚᱛᱮ ᱫᱚ ᱚᱝᱠᱟ ᱫᱚ ᱵᱟᱹᱱᱩᱜ ᱟᱠᱟᱫᱟ
ᱦᱮᱸ
ᱚᱱᱛᱮ ᱫᱚ ᱵᱷᱟᱹᱜᱤ ᱜᱮ ᱠᱚ ᱡᱚᱢᱟᱣ ᱜᱮᱭᱟ
ᱦᱮᱸᱻ ᱵᱷᱟᱹᱜᱤ ᱜᱮ ᱱᱚᱛᱮ ᱫᱚ ᱫᱚᱢᱮ ᱜᱮ ᱠᱚ ᱡᱟᱠ ᱜᱮᱭᱟ ᱱᱚᱛᱮ
ᱦᱩᱸᱜᱼᱩᱸ ᱟᱨ ᱯᱚᱨᱚᱵᱽ ᱠᱚ ᱮᱴᱟᱜ ᱯᱚᱨᱚᱵᱽ ᱠᱚ ᱚᱝᱠᱟ ᱦᱩᱭᱩᱜ ᱜᱮᱭᱟ
ᱮᱴᱟᱜ ᱯᱚᱨᱚᱵᱽ ᱠᱚᱫᱚ ᱡᱷᱚᱛᱚ ᱜᱮ ᱯᱨᱟᱭ ᱞᱮᱠᱟ ᱜᱮ ᱦᱩᱭᱩᱜ ᱜᱮᱭᱟ
ᱦᱩᱸ ᱟᱨ ᱚᱝᱠᱟ ᱥᱮᱸᱫᱽᱨᱟ ᱠᱚ ᱥᱮᱸᱫᱽᱨᱟ ᱠᱚᱢ ᱪᱟᱞᱟᱜ ᱜᱮᱭᱟ ᱥᱮᱸᱫᱽᱨᱟ ᱠᱚ ᱚᱝᱠᱟ ᱦᱚᱭ
ᱦᱮᱸ ᱪᱟᱞᱟᱣ ᱦᱩᱭᱩᱜ ᱜᱮᱭᱟ ᱥᱮᱸᱫᱽᱨᱟ ᱠᱚ
ᱚᱠᱟ ᱠᱚᱨᱮ ᱯᱮ ᱪᱟᱞᱟᱜ ᱜᱮᱭᱟ ᱦᱚᱭ ᱱᱚᱛᱮ ᱦᱚᱸ ᱱᱚᱛᱮ ᱦᱚᱸᱞᱮ ᱪᱟᱞᱟᱜ ᱜᱮᱭᱟ ᱥᱮᱸᱫᱽᱨᱟ ᱠᱚ ᱵᱤᱨ ᱥᱮᱸᱫᱽᱨᱟ ᱨᱮ ᱱᱚᱛᱮ ᱵᱩᱨᱩ ᱥᱮᱸᱫᱽᱨᱟ ᱵᱩᱨᱩ ᱥᱮᱸᱫᱽᱨᱟ ᱵᱚᱞᱮ ᱥᱩᱥᱱᱤ ᱵᱩᱨᱩ ᱢᱮᱱᱟᱜᱼᱟ ᱟᱡᱚᱫᱤᱭᱟᱹ ᱵᱩᱨᱩ ᱦᱮᱸ ᱟᱡᱚᱫᱤᱭᱟᱹ ᱵᱩᱨᱩ ᱚᱱᱟ ᱠᱚᱨᱮᱞᱮ ᱪᱟᱞᱟᱜ ᱜᱮᱭᱟᱞᱮ ᱵᱷᱟᱹᱜᱤ ᱜᱮ
ᱟᱪᱪᱷᱟ ᱛᱤᱱᱟᱹᱜ ᱟᱞᱮ ᱱᱚᱛᱮ ᱫᱚ ᱚᱱᱟ ᱫᱷᱟᱨᱮ ᱥᱩᱨ ᱜᱮᱭᱟ ᱵᱮᱥᱤ ᱥᱟᱺᱜᱤᱧ ᱫᱚ ᱵᱟᱞᱮ ᱪᱟᱞᱟᱜ ᱜᱮᱭᱟ
ᱚᱱᱮ ᱚᱝᱠᱟ ᱵᱩᱨᱩ ᱠᱚᱨᱮ ᱥᱮ ᱱᱚᱝᱠᱟ ᱵᱤᱨ
ᱵᱟᱝ ᱵᱟᱝ ᱵᱩᱨᱩ ᱠᱚᱨᱮ ᱫᱚ ᱮᱢᱱᱤ ᱵᱤᱨ ᱠᱚᱨᱮ ᱜᱮ ᱟᱨ ᱱᱮᱛᱟᱨ ᱠᱚ ᱜᱤᱫᱽᱨᱟᱹ ᱵᱟᱠ ᱠᱚ ᱚᱰᱚᱠᱚᱜ ᱠᱟᱱᱟ ᱵᱤᱥᱤ ᱞᱟᱦᱟᱛᱮ ᱞᱮᱠᱟ ᱫᱚ ᱞᱟᱦᱟᱫ ᱛᱮᱱ ᱦᱟᱯᱲᱟᱢ ᱠᱚ ᱢᱮᱱᱟᱜ ᱠᱚᱣᱟ ᱩᱝᱠᱩ ᱜᱮ ᱵᱚᱭᱚᱥᱠᱚ ᱟᱛᱮᱜ ᱠᱚ ᱩᱰᱩᱝᱚᱜ ᱦᱩᱭᱩᱜ ᱜᱮᱭᱟ ᱟᱨ ᱵᱟᱠᱷᱟᱱ ᱱᱮᱛ ᱛᱟᱨ ᱪᱮᱝᱱᱟ ᱜᱤᱫᱽᱨᱟᱹ ᱠᱚᱫᱚ ᱠᱷᱩᱵ ᱠᱚᱢ ᱠᱚ ᱪᱟᱞᱟᱜ ᱠᱟᱱᱟ
ᱵᱟᱝ ᱯᱷᱩᱱ ᱠᱚᱠᱚ ᱧᱟᱢ ᱟᱠᱟᱫᱟ ᱥᱮ
ᱟᱸ ᱦᱟᱸ ᱯᱷᱚᱱ ᱚᱰᱚᱝ ᱠᱟᱛᱮ ᱜᱮ ᱡᱚᱛᱚ ᱠᱤᱪᱷᱩ ᱟᱹᱰᱤ ᱠᱤᱪᱷᱩ ᱠᱷᱚᱱᱟᱜ ᱥᱟᱦᱟ ᱨᱮ ᱢᱮᱱᱟᱜ ᱠᱚᱣᱟ
ᱦᱚᱭ ᱦᱩᱸ
ᱪᱮᱞᱮ ᱪᱮᱞᱮ ᱠᱚᱯᱮ ᱜᱚᱡ ᱟᱹᱜᱩ ᱠᱚᱜᱮᱭᱟ ᱛᱟᱦᱞᱮ?
ᱜᱚᱡ ᱟᱹᱜᱩ ᱦᱚᱠᱚ ᱦᱩᱭᱩᱜ ᱜᱮᱭᱟ ᱵᱩᱨᱩ ᱨᱮᱫᱚᱞᱮ ᱪᱟᱞᱟᱜ ᱠᱷᱟᱡ ᱫᱚ ᱥᱩᱠᱨᱤ, ᱡᱷᱤᱠ ᱢᱮᱱᱟᱜ ᱟᱠᱟᱜ ᱠᱚᱣᱟ, ᱡᱷᱤᱠ ᱦᱮᱸ ᱡᱷᱤᱠ ᱦᱚᱸ ᱢᱮᱱᱟᱜ ᱟᱠᱟᱜ ᱠᱚᱣᱟ ᱾
ᱡᱷᱤᱠ ᱫᱚ ᱢᱟᱱᱮ ᱪᱮᱠᱟᱱ ᱜᱮᱭᱟ ᱠᱚ ᱵᱟᱝ ᱧᱮᱞ ᱵᱟᱲᱟ ᱦᱩᱭ ᱠᱟᱱᱟ?
ᱡᱷᱤᱠ ᱫᱚ ᱩᱝᱠᱩ ᱫᱚ ᱢᱟᱱᱮ ᱠᱚ ᱥᱩᱭ ᱞᱮᱠᱟ ᱩᱵ ᱢᱮᱱᱟᱜ ᱛᱟᱠᱚ ᱩᱝᱠᱩᱣᱟᱜ ᱫᱚ ᱾
ᱛᱮ ᱚᱱᱟ ᱤᱭᱟᱹ ᱛᱩᱫᱩᱜ ᱛᱟᱠᱚᱣᱟ ᱥᱮ ᱪᱮᱜ
ᱦᱮᱸ ᱦᱮᱸ ᱛᱩᱫᱚᱜ ᱛᱟᱠᱚ ᱚᱱᱟ ᱩᱵ ᱾ ᱟᱹᱰᱤ ᱥᱚᱠᱛᱚ ᱜᱮᱛᱟ ᱠᱚᱣᱟ ᱟᱹᱰᱤ ᱥᱚᱠᱛᱚ ᱾ ᱵᱷᱟᱹᱜᱤ ᱜᱮ ᱫᱚᱢᱮ ᱜᱮ ᱥᱚᱠᱛᱚᱣᱟ ᱵᱟᱝ ᱛᱩᱫᱚᱜᱼᱟ ᱵᱟᱝ ᱨᱟᱹᱯᱩᱫᱚᱜᱼᱟ ᱟᱹᱰᱤ ᱡᱚᱨ ᱥᱚᱠᱛᱚ ᱜᱮᱭᱟ ᱾
ᱛᱟᱦᱚᱞᱮ ᱚᱱᱟ ᱫᱚᱠᱚ ᱟᱲᱟᱜ ᱟᱠᱚ ᱥᱮ ᱪᱤᱠᱟᱹᱭ ᱟᱠᱚ ᱥᱮ ᱪᱤᱠᱟ ᱠᱟᱛᱮ
ᱦᱳᱭ ᱟᱲᱟᱜ ᱛᱟᱦᱮᱱᱟ ᱟᱠᱚ ᱾
ᱢᱟᱱᱮ ᱚᱱᱟ ᱫᱚ ᱪᱮᱫᱠᱟ ᱠᱟᱛᱮᱜ ᱠᱚᱴᱟ ᱟᱠᱚᱣᱟ ᱥᱮ ᱪᱮᱫᱠᱟ?
ᱦᱮᱸ ᱠᱚᱴᱟ ᱛᱟᱦᱮᱱ ᱟᱠᱚ ᱠᱚᱴᱟ ᱡᱚᱠᱷᱚᱡ ᱢᱮᱱ ᱟᱠᱚ ᱟᱲᱟᱜ ᱛᱟᱦᱮᱱ ᱟᱠᱚ ᱾ ᱜᱚᱡ ᱠᱚᱜ ᱦᱮᱸ ᱵᱮᱥᱤ ᱥᱟᱺᱜᱤᱧ ᱫᱚ ᱵᱟᱝ ᱚᱱᱠᱟ ᱫᱚ, ᱵᱮᱥᱤ ᱵᱷᱟᱵᱤᱡ ᱫᱚ ᱵᱟᱝ ᱪᱟᱞᱟᱜ-ᱟ ᱚᱱᱠᱟ ᱫᱚ, ᱥᱩᱨ ᱨᱮᱜᱮ ᱜᱚᱡ ᱠᱚ ᱡᱚᱠᱷᱚᱱ ᱵᱚᱦᱚᱜ
ᱦᱮᱸ
ᱪᱩᱠᱩᱭ ᱭᱟᱠᱚ ᱵᱚᱦᱚᱜ ᱠᱚ ᱜᱚᱡ ᱡᱚᱠᱷᱟᱱ ᱫᱟᱞᱮ ᱨᱮᱦᱚᱢ ᱵᱟᱢ ᱜᱚᱡ ᱦᱚᱫ ᱫᱟᱲᱮᱣᱭᱟ ᱾ ᱥᱚᱠᱛᱚ ᱜᱮᱛᱟᱭ ᱠᱷᱟᱱ ᱤᱧ ᱵᱚᱦᱚᱜ ᱨᱮᱫᱚ ᱱᱟᱥᱮᱭᱟᱜ ᱵᱚᱦᱚᱜ ᱨᱮ ᱱᱟᱥᱮᱭᱟᱜ ᱮᱢ ᱡᱚᱥ ᱞᱮᱠᱷᱟᱡ ᱜᱮᱠᱚ ᱜᱚᱡᱚᱜ-ᱟ ᱜᱚᱡ ᱫᱚ ᱩᱱᱠᱩ ᱫᱚ ᱾
ᱦᱮᱸ ᱛᱤᱱᱟᱹᱜ ᱛᱤᱱᱟᱹᱜ ᱛᱤᱱᱟᱹᱜ ᱢᱟᱨᱟᱝ ᱟᱠᱚ?
ᱵᱟᱝᱠᱚ ᱞᱟᱹᱴᱩᱣᱟ ᱫᱚᱢᱮ ᱫᱚ ᱚᱱᱠᱟ ᱢᱤᱫ ᱵᱟᱨ ᱠᱮᱡᱤ ᱯᱮ ᱠᱮᱡᱤ, ᱚᱝᱠᱟ ᱦᱩᱸ ᱾
ᱫᱚᱢᱮ ᱠᱚ ᱫᱟᱹᱲ ᱟᱥᱮ ᱪᱮᱫ?
ᱦᱮᱸ ᱫᱟᱹᱲ ᱜᱮᱭᱟ ᱠᱚ ᱵᱷᱟᱹᱜᱤ ᱜᱮ ᱥᱩᱠᱨᱤ ᱦᱚᱸ ᱵᱚᱨᱪᱚᱢ ᱥᱩᱠᱨᱤ ᱦᱚᱸ ᱟᱹᱰᱤ ᱞᱟᱹᱴᱩ ᱞᱟᱹᱴᱩ ᱢᱮᱱᱟᱜ ᱟᱠᱟᱫ ᱠᱚᱣᱟ ᱵᱚᱨᱪᱚᱝ,
ᱟᱪᱪᱷᱟ ᱾
ᱜᱚᱡ ᱟᱹᱜᱩ ᱵᱟᱲᱟ ᱦᱩᱭ ᱟᱠᱟᱱ ᱜᱮᱭᱟ ᱟᱹᱰᱤ ᱥᱚᱠᱛᱚ ᱦᱟᱨᱛᱟ ᱛᱟᱠᱚ ᱾ ᱮᱠᱫᱚᱢ ᱦᱮᱸ ᱵᱤᱨ ᱥᱩᱠᱨᱤ ᱛᱚ ᱩᱱᱠᱩ ᱵᱩᱨᱩ
ᱟᱫᱚ ᱠᱚ ᱢᱟᱨᱮ ᱠᱚᱜ-ᱟ ᱠᱚᱛᱚᱠ ᱫᱚ ᱾
ᱦᱩᱸ ᱦᱩᱸ ᱚᱱᱛᱮ ᱫᱚ ᱦᱩᱸ ᱚᱱᱛᱮ ᱫᱚ ᱥᱩᱠᱨᱤ ᱠᱚᱫᱚ ᱚᱝᱠᱟ ᱜᱚᱡ ᱫᱚ ᱵᱟᱯᱮ ᱪᱟᱞᱟᱜ-ᱟ?
ᱵᱟᱝ ᱵᱟᱝ ᱱᱚᱛᱮ ᱥᱩᱠᱨᱤ ᱟᱞᱮ ᱱᱚᱣᱟ ᱥᱩᱨ ᱠᱚᱨᱮ ᱫᱚ ᱵᱟᱹᱱᱩᱜ ᱠᱚᱣᱟ ᱩᱱᱠᱩ ᱠᱩᱞᱟᱹᱭ ᱨᱩᱸᱰᱟᱹ ᱠᱚᱜᱮ ᱢᱮᱱᱟᱜ ᱠᱚᱣᱟ ᱾ ᱚᱱᱠᱟ ᱪᱮᱢᱮᱧ ᱠᱚ,
ᱩᱻ ᱦᱳᱭ ᱦᱩᱸ ᱾
ᱩᱱᱠᱩ ᱥᱩᱠᱨᱤ ᱢᱩᱠᱨᱤ ᱠᱚᱫᱚ ᱵᱟᱹᱱᱩᱜ ᱠᱚᱣᱟ ᱱᱚᱣᱟ ᱥᱩᱨ ᱠᱚᱨᱮ ᱫᱚ ᱥᱩᱠᱨᱤ ᱥᱮᱸᱫᱽᱨᱟ ᱠᱚ ᱠᱨᱛᱮ ᱜᱮᱞᱮ ᱟᱱᱮ ᱥᱟᱺᱜᱤᱧ ᱥᱮᱫ ᱪᱟᱞᱟᱜ ᱦᱩᱭᱩᱜ-ᱟ ᱠᱷᱩᱵ ᱮᱠᱴᱟ ᱫᱚ ᱵᱟᱠᱚ ᱦᱤᱡᱩᱜ ᱜᱮᱭᱟ ᱾ ᱛᱚᱵᱮ ᱢᱟᱡᱮ ᱢᱚᱫᱽᱫᱷᱮ ᱠᱚ ᱦᱤᱡᱩᱜ ᱜᱮᱭᱟ ᱾
ᱚᱝᱠᱟ ᱟᱡᱚᱫᱤᱭᱟᱹ ᱵᱩᱨᱩ ᱥᱮᱸᱫᱽᱨᱟ ᱟᱡᱚᱫᱤᱭᱟᱹ ᱵᱩᱨᱩ ᱥᱮᱸᱫᱽᱨᱟ ᱠᱚᱫᱚ ᱵᱟᱯᱮ ᱥᱮᱱ ᱵᱟᱲᱟ ᱠᱟᱱᱟ?
ᱵᱟ ᱥᱮᱱ ᱵᱟᱲᱟ ᱟᱠᱟᱱᱟ ᱠᱚ ᱱᱚᱛᱮ ᱡᱮᱢᱚᱱ ᱤᱧ-ᱵᱟ ᱪᱟᱞᱟᱣ ᱵᱟᱲᱟ ᱠᱟᱱᱟᱭ ᱾
ᱚ ᱾
ᱤᱧ ᱫᱚ ᱵᱟᱹᱧ ᱪᱟᱣ ᱟᱠᱟᱱᱟ ᱟᱨ ᱫᱷᱟᱨᱮ ᱯᱟᱥ ᱠᱷᱚᱱ ᱢᱟᱱᱮ ᱞᱟᱦᱟᱛᱮᱱ ᱠᱚ ᱦᱟᱲᱟᱢ ᱠᱚᱠᱚ ᱪᱟᱞᱟᱣ ᱟᱠᱟᱱᱟ ᱟᱨᱠᱤ ᱾
ᱚ ᱦᱩᱸ ᱪᱮᱫ ᱠᱚ ᱥᱟᱱᱟᱢ ᱢᱮᱱᱫᱤᱧ ᱪᱮᱫ ᱠᱚ ᱥᱟᱢᱟᱱ ᱠᱚᱯᱮ ᱤᱫᱤ ᱜᱮᱭᱟ ᱢᱟᱱᱮ ᱥᱮᱸᱫᱽᱨᱟ ᱠᱚ ᱪᱟᱞᱟᱜ
ᱚᱱᱟ ᱟᱸᱜᱼᱥᱟᱨ ᱠᱚ ᱵᱩᱰᱟᱹᱭᱟᱹ ᱠᱚ ᱤᱫᱤ ᱜᱮᱭᱟ ᱚᱱᱟ
ᱩᱸᱻ ᱦᱩᱸ ᱾
ᱟᱨ ᱥᱩᱠᱨᱤ ᱥᱮᱸᱫᱽᱨᱟ ᱠᱚ ᱦᱚᱭ ᱚᱱᱟ ᱥᱩᱠᱨᱤ ᱥᱮᱸᱫᱽᱨᱟ ᱠᱚ ᱪᱟᱜ ᱠᱟᱱᱟ ᱩᱱᱫᱚ ᱠᱮᱪᱟ ᱠᱚᱠᱚ ᱤᱫᱤᱭᱟ ᱵᱚᱨᱚᱢ ᱾
ᱦᱩᱸ ᱥᱩᱠᱨᱤ ᱥᱮᱸᱫᱽᱨᱟ ᱠᱷᱟᱱ ᱫᱚ ᱠᱷᱮᱪᱟ ᱫᱚ ᱤᱫᱤ ᱜᱮ ᱦᱩᱭᱩᱜᱼᱟ ᱵᱟᱠᱷᱟᱱ ᱵᱟᱠᱚ ᱟᱴᱚᱠ
ᱦᱳᱭ ᱾ ᱦᱮᱸ ᱟᱫᱚ ᱱᱚᱣᱟ ᱠᱚᱨᱮ ᱫᱚ ᱥᱩᱠᱨᱤ ᱫᱚ ᱵᱟᱲᱟᱭ ᱠᱚᱨᱟ ᱜᱮ ᱢᱮᱱᱟᱜ ᱟᱠᱟᱫ ᱠᱚᱣᱟ ᱛᱚ ᱢᱟᱱᱮ
ᱦᱩᱸ ᱾
ᱵᱮᱥᱤ
ᱦᱩᱸ ᱾ ᱱᱚᱰᱮ ᱫᱚ ᱚᱱᱟ ᱵᱩᱨᱩ ᱥᱮᱸᱫᱽᱨᱟ ᱠᱚᱨᱮ ᱵᱩᱨᱩ ᱥᱮᱸᱫᱽᱨᱟ ᱠᱚ ᱡᱚᱠᱷᱟ ᱫᱚ ᱢᱟᱱᱮ ᱡᱷᱟᱹᱞᱤ ᱡᱷᱟᱹᱞᱤ ᱠᱚᱫᱚ ᱵᱟᱠᱚ ᱚᱰᱟᱣ ᱦᱚᱪᱚᱣᱟᱜ ᱛᱟᱦᱮᱸᱜ ᱾ ᱠᱷᱮᱪᱟ ᱠᱚ ᱟᱛᱮᱫ ᱜᱮ ᱠᱷᱮᱪᱟ ᱠᱚᱛᱮ ᱟᱸᱜᱼᱥᱟᱨ ᱠᱟᱹᱯᱤ ᱠᱚᱛᱮᱫ ᱜᱮᱢ ᱥᱮᱸᱫᱽᱨᱟ ᱫᱟᱲᱮᱭᱟᱠᱩ ᱾ ᱠᱚ ᱵᱩᱨᱩ ᱨᱮᱫᱚ ᱾
ᱦᱟᱸ ᱾
ᱟᱨ ᱱᱚᱝᱠᱟ ᱵᱤᱨ ᱠᱚᱨᱮ ᱫᱚ ᱜᱟᱱᱚᱜ ᱜᱮᱭᱟ ᱾
ᱦᱮᱸ ᱟᱨ ᱛᱤᱱᱟᱹᱜ ᱛᱤᱱᱟᱹᱜ ᱠᱟᱛᱮ ᱯᱮ ᱜᱚᱡ ᱟᱹᱜᱩ ᱠᱚᱜᱮᱭᱟ?
ᱜᱚᱡ ᱚᱝᱠᱟ ᱫᱚ ᱵᱟᱝ ᱢᱤᱫᱴᱮᱱ ᱠᱟᱛᱮᱫ ᱜᱮ ᱾ ᱢᱟᱱᱮ ᱵᱮᱥᱤ ᱫᱚ ᱢᱤᱫᱴᱮᱱ ᱠᱟᱛᱮᱫ ᱜᱮ ᱢᱟᱱᱮ ᱚᱸᱰᱮ ᱥᱮᱸᱫᱽᱨᱟ ᱠᱚ ᱦᱤᱡᱩᱜᱼᱟ ᱢᱟᱱᱮ ᱱᱮᱰᱟ ᱱᱮᱰᱟ ᱫᱤᱱ ᱨᱮ ᱱᱮᱰᱟ ᱛᱟᱦᱮᱱᱟ ᱫᱤᱱ ᱾ ᱟᱫᱚ ᱜᱚᱴᱟ ᱟᱹᱛᱩ ᱠᱷᱚᱡ ᱜᱚᱴᱟ ᱟᱹᱛᱩ ᱠᱷᱚᱡ ᱠᱚ ᱦᱤᱡᱩᱜᱼᱟ ᱾ ᱟᱫᱚ ᱚᱱᱟ ᱫᱚᱢᱮ ᱟᱹᱛᱩ ᱟᱹᱛᱩ ᱦᱚᱲ ᱠᱚ ᱦᱮᱡ ᱠᱚᱜᱼᱟ ᱫᱚᱥ ᱵᱟᱨᱚ ᱠᱩᱲᱤ ᱛᱤᱨᱤᱥ ᱡᱚᱱ ᱟᱹᱛᱩ ᱠᱷᱚᱡ ᱾ ᱤᱱᱠᱟᱹ ᱯᱩᱱᱭᱟ ᱜᱟᱱ ᱠᱚ ᱜᱚᱡ ᱤᱫᱤ ᱠᱚᱣᱟ ᱯᱩᱱᱭᱟ ᱜᱟᱱ ᱾ ᱢᱚᱬᱮ ᱜᱚᱴᱮᱡ ᱜᱟᱱ ᱾
ᱦᱮᱸ ᱾
ᱵᱟᱝᱠᱚ ᱫᱚᱢᱮᱠ ᱡᱳᱨ ᱠᱚ ᱧᱤᱨᱟᱹᱜᱼᱟ ᱵᱟᱝ ᱵᱟᱝᱠᱚ ᱜᱚᱡ ᱦᱚᱫ ᱫᱟᱲᱮᱭᱟᱠᱚᱣᱟ ᱾
ᱦᱮᱸ ᱪᱮᱫ ᱫᱚᱢᱮ ᱠᱚ ᱧᱟᱢᱚᱜ ᱜᱮᱭᱟ?
ᱦᱮᱸ ᱧᱟᱢ ᱫᱚ ᱫᱚᱢᱮ ᱜᱮᱠᱚ ᱧᱟᱢᱚᱜᱼᱟ ᱵᱩᱨᱩ ᱨᱮ ᱥᱮ ᱵᱟᱝᱠᱚ ᱥᱮᱸᱫᱽᱨᱟ ᱞᱟᱹᱜᱤᱫᱚᱜᱼᱟ ᱾ ᱡᱷᱩᱲ ᱡᱷᱩᱲ ᱜᱮᱭᱟ ᱜᱚᱝᱜᱷᱚᱨ ᱠᱚ ᱢᱮᱱᱟᱜ ᱟᱠᱟᱫᱟ ᱾
ᱚ ᱾
ᱪᱩᱠᱩᱜ ᱛᱟᱦᱮᱱᱟᱠᱚ ᱾ ᱟᱫᱚ ᱪᱮᱛᱟᱱ ᱧᱚᱜ ᱨᱮᱫᱚ ᱫᱷᱟᱲᱥᱟᱝ ᱜᱮᱭᱟ ᱚᱱᱛᱮ ᱨᱮᱫᱚ ᱵᱟᱠᱚ ᱵᱟᱢ ᱞᱟᱜᱟᱣ ᱫᱟᱲᱮᱭᱟᱠᱚᱣᱟ ᱾ ᱚ ᱪᱮᱠᱟᱛᱮᱢ ᱧᱤᱨᱟᱹᱜᱼᱟ ᱾
ᱦᱮᱸ ᱾
ᱩᱱᱠᱩ ᱡᱟᱦᱟᱸᱭ ᱞᱟᱛᱟᱨ ᱥᱮᱫ ᱠᱚ ᱟᱬᱜᱚ ᱠᱚᱣᱟ ᱩᱱᱠᱩ ᱠᱚᱜᱮ ᱜᱚᱡ ᱵᱟᱲᱟ ᱠᱚ ᱦᱩᱭᱩᱜᱼᱟ ᱾
ᱚᱸᱼᱦᱚ ᱾ ᱧᱟᱢ ᱫᱚ ᱫᱚᱢᱮ ᱠᱚ ᱧᱟᱢᱚᱜ ᱜᱮᱭᱟ?
ᱦᱮᱸ ᱧᱟᱢ ᱫᱚ ᱫᱚᱢᱮ ᱜᱮᱠᱚ ᱧᱟᱢᱚᱜ ᱜᱮᱭᱟ ᱾
ᱦᱮᱸ ᱦᱮᱸ ᱛᱤᱱᱟᱹᱜ ᱛᱤᱱᱟᱹᱜ ᱦᱚᱲ ᱜᱟᱱ ᱜᱮᱯᱮ ᱪᱟᱞᱟᱜ ᱜᱮᱭᱟ?
ᱪᱟᱞᱟᱜ ᱜᱮᱭᱟ ᱠᱚᱻ ᱩᱢ ᱢᱤᱫᱴᱮᱡ ᱟᱛᱩ ᱠᱷᱚᱱ ᱯᱚᱱᱮᱨᱚᱡᱚᱱ ᱪᱮᱛᱟᱱ ᱜᱮᱠᱚ ᱪᱟᱞᱟᱜ ᱜᱮᱭᱟ ᱾
ᱦᱚᱸᱜᱼᱚ ᱾
ᱟᱫᱚ ᱚᱱᱛᱮ ᱠᱷᱚᱡ ᱡᱟᱦᱟᱸ ᱛᱤᱱᱟᱹᱜ ᱜᱮᱢ ᱥᱮᱱ ᱫᱟᱲᱮᱭᱟᱜᱼᱟ, ᱦᱤᱡᱩᱜ ᱜᱮᱭᱟ ᱠᱚ ᱟᱫᱚᱢ ᱥᱮᱫ ᱛᱤᱨᱤᱥ ᱡᱚᱱ ᱾ ᱠᱩᱲᱤ ᱡᱚᱱ, ᱯᱚᱧᱪᱟᱥ ᱡᱚᱱ ᱚᱱᱠᱟ ᱠᱚ ᱦᱤᱡᱩᱜ ᱜᱮᱭᱟ ᱠᱚ᱾
ᱦᱮᱸ᱾
ᱰᱷᱮᱹᱨ ᱰᱷᱮᱹᱨ ᱦᱚᱲ ᱜᱮᱠᱚ ᱦᱤᱡᱩᱜ-ᱟ, ᱵᱟᱠᱷᱟᱱ ᱵᱟᱠ ᱠᱩ ᱰᱷᱮᱨ ᱜᱮᱠᱚ ᱦᱤᱡᱩᱜ-ᱟ ᱦᱚᱲ ᱫᱚ ᱵᱟᱠᱷᱟᱱ ᱵᱟᱠᱚ ᱟᱴᱠᱟᱜ-ᱟ ᱥᱮ ᱥᱩᱠᱨᱤ᱾
ᱦᱮᱸ᱾
ᱚᱱᱟᱛᱮ ᱰᱷᱮᱨ ᱧᱚᱜ ᱜᱮᱠᱚ ᱦᱤᱡᱩᱜ-ᱟ᱾
ᱟᱨ ᱛᱤᱱᱟᱹᱜ ᱢᱟᱨᱟᱝ ᱢᱟᱨᱟᱝ ᱠᱚ ᱧᱟᱢᱚᱜ ᱜᱮᱭᱟ ᱯᱩᱴᱠᱟᱹ?
ᱧᱟᱢᱚᱜ ᱜᱮᱭᱟ ᱠᱚ ᱟᱹᱰᱤ ᱞᱟᱹᱴᱩ ᱞᱟᱹᱴᱩ ᱫᱩ ᱠᱩᱭᱤᱱᱴᱮᱹᱞ ᱫᱷᱟᱹᱵᱤᱡ ᱢᱮᱱᱟᱜ ᱠᱟᱜ ᱠᱚᱣᱟ᱾ ᱮᱫᱚᱢ ᱟᱹᱵᱤ ᱞᱟᱴᱩ-ᱞᱟᱴᱩ᱾ ᱟᱫᱚ ᱩᱱ-ᱩᱱᱠᱩ ᱠᱚᱫᱚ ᱠᱷᱩᱵ ᱠᱚᱢ ᱠᱚ ᱜᱚᱡᱚᱜ-ᱟ ᱟᱫᱚ ᱩᱱᱟᱹᱜ ᱞᱟᱹᱴᱩ ᱞᱟᱹᱴᱩ ᱛᱚ᱾ ᱠᱚ ᱮᱠ ᱠᱩᱭᱱᱴᱮᱹᱞ, ᱮᱠ ᱠᱩᱭᱱᱴᱮᱹᱞ ᱫᱷᱟᱹᱵᱤᱡ ᱫᱚᱠᱚ ᱜᱚᱡ ᱠᱚᱜᱮᱭᱟ ᱯᱨᱚᱛᱤ ᱵᱚᱪᱷᱚᱨ ᱜᱮ᱾
ᱦᱮᱸ, ᱥᱮᱬᱟ ᱠᱚᱫᱚ ᱵᱟᱝ᱾
ᱥᱮᱬᱟ ᱠᱚᱫᱚ ᱵᱟᱝ ᱵᱟ᱾
ᱦᱮᱸ᱾
ᱦᱩᱸ᱾